ᱜᱚᱢᱠᱮ
ᱦᱮᱸ ᱜᱚᱢᱠᱮ ᱡᱚᱦᱟᱨ ᱜᱮ
ᱟᱸᱡᱚᱢᱚᱜ ᱠᱟᱱᱟ ᱦᱳᱭ ᱠᱤᱫᱩ ᱠᱚ ᱦᱳᱭ ᱟᱸᱡᱚᱢᱚᱜ ᱠᱟᱱᱟ ᱟᱵᱮᱱᱟᱜ ᱦᱚᱸ ᱢᱮᱱᱫᱤᱧ ᱠᱤᱫᱩᱵ ᱠᱚᱫᱚᱦ ᱦᱩᱭ ᱥᱟᱹᱛ ᱮᱱᱟ
ᱦᱮᱸ ᱠᱮᱫᱩᱵ ᱯᱟᱲᱟ ᱫᱚ ᱦᱩᱭᱮᱱ ᱜᱮᱭᱟ ᱠᱮᱫᱩᱵ ᱯᱟᱲᱟ ᱠᱟᱛᱮ ᱜᱮ ᱫᱩᱲᱩᱵ ᱵᱟᱲᱟ ᱦᱩᱭ ᱠᱟᱱᱟ
ᱟᱪᱪᱷᱟ ᱟᱪᱪᱷᱟ ᱫᱤᱭᱮᱯᱚᱨ ᱱᱟᱯᱟᱭ ᱜᱮᱛᱚ ᱢᱮᱱᱟᱜ ᱵᱮᱱᱟ?
ᱦᱮᱸ ᱱᱟᱯᱟᱭ ᱵᱟᱲᱟ ᱜᱮ
ᱦᱳᱭ ᱤᱱᱟᱹ ᱠᱷᱟᱡ ᱜᱮ ᱱᱟᱯᱟᱭ ᱛᱟᱦᱮᱸ ᱜᱮ ᱵᱩᱜᱤᱭᱟ
ᱮᱠᱷᱚᱱ ᱛᱚ ᱱᱟᱯᱟᱭ ᱜᱮ ᱢᱮᱱᱟᱜ ᱞᱤᱧᱟ ᱢᱮᱱᱠᱷᱟᱱ ᱛᱟᱭᱚᱢ ᱫᱟᱨᱟᱢ ᱫᱚ ᱪᱮᱫ ᱞᱮᱠᱟ ᱚᱱᱟ ᱫᱚ ᱱᱟᱜᱠᱷᱟᱱ ᱵᱟᱹᱞᱤᱧ ᱞᱟᱹᱭ ᱫᱟᱲᱮᱭᱟᱜ ᱠᱟᱱᱟ᱾
ᱦᱳᱭ ᱦᱳᱭ ᱚᱱᱟ ᱛᱚ ᱞᱟᱹᱭ ᱫᱚ ᱵᱟᱝ ᱜᱟᱱᱚᱜ ᱼᱟ ᱟᱪᱪᱷᱟ ᱛᱚ ᱪᱮᱛᱟᱱ ᱜᱮᱛᱚ ᱵᱤᱥᱟᱹ ᱢᱮᱱᱟᱜᱼᱟ ᱦᱮᱸ ᱟᱹᱞᱤᱧ ᱦᱚᱸ ᱱᱚᱣᱟ ᱡᱚᱢ ᱵᱟᱲᱟ ᱠᱟᱛᱮᱫ ᱞᱤᱧ ᱡᱤᱨᱟᱹᱣ ᱟᱠᱟᱱᱟ ᱦᱳᱭ ᱱᱟᱯᱟᱭ ᱜᱮ ᱢᱮᱱᱟᱜ ᱞᱤᱧᱟᱹ ᱮᱠᱷᱚᱱ ᱱᱤᱛ ᱫᱷᱟᱹᱵᱤᱡ ᱫᱚ ᱦᱟᱸᱜ
ᱟᱪᱪᱷᱟ ᱟᱨ ᱛᱟᱦᱚᱞᱮ ᱚᱲᱟᱜ ᱠᱚᱨᱮ ᱫᱚ ᱪᱮᱫ ᱞᱮᱠᱟ?
ᱚᱲᱟᱜ ᱠᱚᱨᱮ ᱦᱚᱸ ᱮᱠᱷᱚᱱ ᱫᱚ ᱵᱮᱥ ᱜᱮ ᱢᱮᱱᱟᱜ ᱠᱚᱣᱟ ᱠᱟᱹᱢᱤᱭ ᱫᱟᱠᱚ ᱠᱟᱹᱢᱤ ᱠᱚ ᱱᱚᱜᱼᱚᱭ ᱛᱚ ᱥᱮᱴᱮᱨ ᱨᱮᱱᱟᱜ ᱠᱟᱹᱢᱤ ᱫᱤᱱ
ᱦᱮᱸ ᱠᱟᱹᱢᱤ ᱫᱤᱱ ᱛᱚ ᱥᱮᱴᱮᱨ ᱦᱤᱡᱩᱜ ᱠᱟᱱᱟ
ᱦᱮᱸ ᱟᱫᱚ ᱟᱯᱮᱥᱮᱫ ᱜᱮ ᱛᱤᱱ ᱥᱟᱹᱜᱤᱧ ᱞᱟᱦᱟ ᱦᱩᱭ ᱠᱟᱱᱟ
ᱟᱞᱮ ᱥᱮᱫ ᱦᱚᱸ ᱦᱚᱜᱼᱚᱭ ᱮᱛᱚᱦᱚᱵ ᱫᱚ ᱮᱛᱚᱦᱚᱵ ᱟᱠᱟᱱ ᱜᱮᱭᱟ ᱢᱤᱫ ᱵᱟᱨ ᱫᱚᱠᱚ ᱟᱨᱟᱢᱵᱷᱚ ᱟᱠᱟᱫ ᱜᱮᱭᱟ᱾ ᱟᱫᱚ ᱫᱟᱜ ᱡᱟᱹᱲᱤ ᱠᱷᱟᱹᱛᱤᱨ ᱛᱮ ᱩᱱᱟᱹᱜ ᱫᱚ ᱟᱶᱨᱤ ᱠᱚ ᱟᱨᱟᱢᱵᱷᱚᱭᱟ
ᱦᱳᱭ ᱦᱳᱭ ᱟᱫᱚ ᱛᱚᱞᱟ ᱠᱚᱫᱚ ᱯᱮ ᱜᱤᱰᱤ ᱟᱠᱟᱫ ᱜᱮᱭᱟ ᱡᱟᱹᱱᱤᱡ ᱠᱷᱟᱱ?
ᱦᱮᱸ ᱪᱟᱨᱟ ᱠᱚᱫᱚ ᱜᱤᱰᱤ ᱵᱟᱲᱟ ᱦᱩᱭ ᱟᱠᱟᱱ ᱜᱮᱭᱟ ᱟᱫᱚ ᱪᱟᱨᱟ ᱠᱚ ᱫᱚ ᱜᱤᱲᱤ ᱵᱟᱲᱟ ᱦᱩᱭ ᱠᱟᱱ ᱜᱮᱭᱟ ᱟᱹᱣᱨᱤ ᱦᱟᱨᱟᱜᱼᱟ ᱫᱚᱢᱮ ᱫᱚ
ᱦᱳᱭ ᱟᱞᱮ ᱥᱮᱫ ᱦᱚᱸ ᱚᱱᱠᱟᱜᱮ ᱱᱚᱜᱼᱚᱭ ᱛᱚ ᱟᱭ ᱟᱯᱷᱚᱨ ᱞᱮ ᱜᱤᱰᱤ ᱟᱠᱟᱫᱟ ᱦᱟᱨᱟᱣ ᱫᱚ ᱫᱟᱜ ᱦᱚᱸ ᱚᱠᱛᱚ ᱦᱚᱛ ᱛᱮ ᱵᱟᱭ ᱫᱟᱜ ᱡᱟᱲᱤᱭᱮᱜᱼᱟ
ᱚ ᱦᱳᱭ ᱦᱳᱭ ᱟᱫᱚ ᱢᱟᱲᱟᱝ ᱛᱮᱫᱚ ᱜᱤᱲᱤ ᱦᱩᱭ ᱞᱮᱱ ᱛᱟᱦᱮᱸᱫ ᱠᱤᱪᱷᱩ ᱪᱟᱨᱟ ᱠᱚᱫᱚ ᱟᱫᱚ
ᱵᱟᱝ ᱵᱟᱝ ᱚᱱᱟ ᱢᱤᱫ ᱫᱷᱟᱣ ᱨᱮ ᱜᱤᱰᱤ ᱦᱩᱭ ᱟᱠᱟᱱᱟ ᱟᱫᱚ ᱚᱱᱠᱟ ᱫᱟᱜ ᱦᱚᱸ ᱵᱟᱭ ᱫᱟᱠᱟ ᱚᱠᱛᱚ ᱱᱟᱯᱤᱛ
ᱚ
ᱦᱮ ᱟᱠᱟᱞ ᱮ ᱥᱟᱶᱟᱞ ᱫᱟᱭ ᱞᱟᱦᱟ ᱵᱟᱨ ᱦᱚ ᱚᱱᱮ ᱚᱱᱠᱟ ᱜᱮ ᱚᱠᱛᱚ ᱱᱟᱯᱤᱛ ᱵᱟᱭ ᱡᱟᱹᱲᱤ ᱞᱮᱫ ᱛᱮ ᱚᱱᱠᱟ ᱪᱟᱥ ᱠᱤᱪᱷᱩ ᱫᱚ ᱮᱴᱠᱮᱴᱬᱮ ᱦᱩᱭ ᱞᱮᱱ ᱛᱟᱞᱮᱭᱟ
ᱟᱪᱪᱷᱟ
ᱟᱫᱚ ᱟᱯᱮᱥᱮᱫ ᱜᱮ ᱪᱮᱫ ᱞᱮᱠᱟ ᱫᱟᱜ ᱡᱟᱹᱲᱤ ᱨᱮᱱᱟᱜ ᱵᱮᱵᱚᱥᱛᱷᱟ ᱠᱚ ᱢᱮᱱᱟᱜᱼᱟ ᱥᱮ ᱵᱟᱹᱱᱩᱜᱼᱟ ᱚᱱᱠᱟ ᱞᱮᱠᱟ
ᱦᱮᱸ ᱟᱹᱞᱤᱧ ᱥᱮᱫ ᱦᱚᱸ ᱫᱟᱜ ᱡᱟᱹᱲᱤ ᱫᱚ ᱵᱚᱞᱛᱮ ᱜᱮᱞᱮ ᱵᱮᱵᱚᱥᱛᱷᱟ ᱫᱚ ᱢᱮᱱᱟᱜ ᱫᱚ ᱢᱮᱱᱟᱜᱼᱟ ᱥᱮᱨᱢᱟ ᱡᱟᱹᱲᱤ ᱵᱟᱭ ᱫᱟᱜ ᱞᱮᱠᱷᱟᱱ ᱫᱚ ᱨᱚᱦᱚᱭ ᱫᱚ ᱜᱟᱱ ᱫᱚ ᱜᱟᱱᱚᱜᱼᱟ᱾
ᱟᱪᱪᱷᱟ ᱟᱪᱪᱷᱟ ᱱᱟᱹᱭ ᱱᱟᱹᱭ ᱥᱮ ᱠᱮᱱᱮᱞ ᱠᱚ ᱚᱱᱠᱟ ᱞᱮᱠᱟ ᱢᱮᱱᱟᱜ ᱛᱟᱯᱮᱭᱟ ᱥᱮ
ᱦᱮᱸ ᱠᱮᱱᱮᱞ ᱠᱚᱦᱚᱸ ᱢᱮᱱᱟᱜ ᱜᱮᱭᱟ ᱟᱨ ᱡᱟᱦᱟᱸ ᱢᱟᱨᱥᱟᱞ
ᱦᱳᱭ ᱦᱳᱭ
ᱚᱱᱟ ᱠᱚᱦᱚᱸ ᱢᱮᱱᱟᱜ ᱠᱟᱜ ᱜᱮᱭᱟ᱾
ᱦᱳᱭ ᱟᱫᱚ ᱢᱟᱨᱥᱟᱞ ᱫᱚ ᱠᱷᱮᱛ ᱵᱟᱹᱫᱽ ᱜᱮ ᱢᱟᱨᱥᱟᱞ ᱦᱚᱪᱚ ᱟᱠᱟᱫᱼᱟ ᱥᱮ
ᱦᱳᱭ ᱦᱳᱭ ᱦᱳᱭ ᱢᱟᱱᱮ ᱠᱷᱮᱛ ᱠᱷᱮᱛ ᱵᱟᱹᱫᱽ ᱨᱮᱜᱮ ᱢᱮᱱᱟᱜᱼᱟ
ᱟᱪᱪᱷᱟ ᱟᱪᱪᱷᱟ
ᱵᱚᱲᱚ ᱵᱚᱲᱚ ᱢᱟᱨᱥᱟᱞ ᱠᱚ
ᱦᱳᱭ ᱦᱳᱭ ᱟᱫᱚ ᱚᱱᱠᱟ ᱞᱮᱠᱟ ᱫᱚ ᱟᱞᱮ ᱥᱮᱫ ᱫᱚ ᱦᱟᱸᱜ ᱵᱟᱹᱱᱩᱜᱼᱟ ᱦᱟᱸᱜ ᱦᱮᱸ ᱡᱟᱹᱱᱤ ᱠᱷᱟᱱᱡ ᱫᱚ ᱟᱯᱮ ᱫᱚ ᱵᱟᱨ ᱫᱷᱚᱯᱟ ᱯᱮ ᱪᱟᱥ ᱟ ᱥᱮ
ᱦᱳᱭ ᱦᱳᱭ ᱟᱫᱚ ᱟᱹᱵᱤᱱ ᱥᱮᱫ ᱜᱮ ᱪᱮᱫ ᱞᱮᱠᱟ
ᱦᱚᱸ ᱟᱞᱮ ᱫᱚ ᱢᱤᱫ ᱫᱷᱟᱣ ᱜᱮᱞᱮ ᱪᱟᱥᱟ ᱱᱚᱣᱟ ᱡᱟᱹᱯᱩᱫ ᱫᱤᱱ ᱥᱮᱴᱮᱨ ᱞᱮᱱᱠᱷᱟᱱ ᱜᱮ ᱟᱫᱚ ᱚᱱᱠᱟ ᱵᱟᱹᱠᱤ ᱫᱤᱱ ᱫᱚ ᱡᱟᱦᱟᱸ ᱱᱚᱜ ᱚᱭ ᱟᱞᱩ ᱠᱚ ᱟᱱᱟᱡ ᱯᱟᱛᱤ ᱠᱚ ᱨᱚᱦᱚᱭᱟ ᱤᱱᱟᱹᱜᱮ ᱦ ᱦᱳᱲᱳ ᱫᱚ ᱢᱤᱫ ᱫᱷᱟᱣ ᱜᱮ ᱦᱟᱸᱜ
ᱟᱪᱪᱷᱟ ᱢᱟᱱᱮ ᱫᱷᱚᱨᱚᱱ ᱦᱚᱲ ᱠᱚᱫᱚ ᱛᱟᱦᱚᱞᱮ ᱟᱵᱤᱱ ᱥᱮᱫ ᱫᱚ ᱵᱟᱝᱠᱚ ᱨᱚᱦᱚᱭ ᱜᱮᱭᱟ
ᱵᱟᱝ ᱵᱟᱝ ᱟᱞᱮ ᱥᱮᱫ ᱫᱚ ᱫᱷᱤᱨᱤ ᱜᱮᱭᱟ ᱟᱫᱚ ᱜᱚᱴᱟᱜ ᱜᱮ
ᱚ ᱟᱪᱪᱷᱟ
ᱤᱱᱟᱠᱷᱟ ᱫᱚ ᱟᱹᱰᱤ ᱥᱤᱛᱩᱝᱼᱟ ᱛᱮᱫᱚ ᱚᱱᱟ ᱵᱟᱝ ᱵᱟᱝ ᱜᱟᱱᱚᱜᱼᱟ ᱫᱟᱜ ᱮᱢ ᱞᱮᱠᱷᱟᱡ ᱦᱚᱸ ᱜᱡᱩᱜ ᱛᱟᱦᱮᱱᱟ ᱫᱟᱨᱮ ᱠᱚ
ᱚ ᱛᱟᱦᱚᱞᱮ ᱚᱱᱮ ᱡᱮᱵᱤᱱ ᱞᱟᱹᱭ ᱠᱮᱭᱟ ᱟᱹᱞᱩ ᱠᱚ ᱨᱚᱦᱚᱭ ᱟᱹᱞᱩ ᱠᱚᱫᱚ ᱚᱱᱛᱮ ᱵᱤᱱ ᱨᱚᱦᱚᱭ ᱵᱟᱲᱟᱭ ᱜᱮᱭᱟ ᱠᱚ ᱛᱟᱦᱚᱞᱮ
ᱦᱳᱭ ᱢᱟᱱᱮ ᱚᱲᱟᱜ ᱨᱮ ᱡᱚᱢ ᱞᱟᱹᱜᱤᱫ ᱛᱮ ᱚᱱᱠᱟ ᱟᱠᱷᱟᱨᱧ ᱫᱚ ᱵᱟᱹᱲᱛᱤ ᱠᱟᱭᱛᱮ ᱵᱟᱞᱮ ᱨᱚᱦᱚᱭᱟ ᱟᱨ ᱵᱟᱹᱠᱤ ᱠᱤᱪᱷᱩ ᱚᱱᱟ ᱡᱮᱢᱚᱱ ᱠᱩᱯᱤ ᱠᱚᱫᱚ ᱚᱱᱟ ᱠᱚᱫᱚ ᱚᱱᱠᱟ ᱠᱚ ᱟᱠᱷᱨᱤᱧ ᱛᱟᱦᱮ ᱵᱮᱸᱜᱟᱲ ᱠᱚ ᱠᱚᱸᱦᱰᱟ ᱠᱚ
ᱟᱪᱪᱷᱟ ᱟᱪᱪᱷᱟ
ᱟᱯᱮ ᱥᱮᱫ ᱫᱚ ᱟᱱᱟᱪ ᱯᱟᱹᱛᱤ ᱫᱚ
ᱦᱮᱸ ᱟᱞᱮ ᱥᱮᱫ ᱦᱚᱸ ᱟᱱᱟᱡᱽ ᱯᱟᱹᱛᱤ ᱫᱚᱠᱚ ᱨᱚᱦᱚᱭ ᱜᱮᱭᱟ ᱢᱟᱱᱮ ᱡᱟᱹᱥᱛᱤ ᱠᱚ ᱨᱚᱦᱚᱭ ᱜᱮᱭᱟ ᱟᱱᱟᱡᱽ ᱯᱟᱹᱛᱤ ᱠᱚᱦᱚᱸ
ᱦᱳᱭ ᱡᱚᱱᱰᱨᱟ ᱡᱚᱱᱰᱨᱟ ᱠᱚ
ᱡᱚᱱᱰᱨᱟ ᱴᱟ ᱫᱚ ᱩᱱᱟᱹᱜ ᱴᱟ ᱫᱚ ᱟᱞᱮ ᱥᱮᱫ ᱫᱚ ᱵᱟᱠᱚ ᱨᱚᱦᱚᱭ ᱵᱟᱲᱟᱭ ᱜᱮᱭᱟ ᱢᱟᱱᱮ ᱠᱷᱩᱵ ᱠᱚᱢ ᱚᱱᱟ ᱫᱚ ᱡᱚᱢ ᱞᱮᱠᱟ ᱟᱨᱠᱤ ᱠᱚ ᱨᱚᱦᱚᱭᱟ ᱵᱟᱠᱷᱟᱱ ᱫᱚ ᱥᱚᱵᱽᱡᱤ ᱛᱟᱱᱟᱜ ᱟᱹᱞᱩ ᱦᱳᱲᱳ ᱚᱱᱟ ᱠᱚᱫᱚ ᱟᱨ ᱟᱹᱰᱤ ᱟᱭᱢᱟ ᱜᱮᱠᱚ ᱪᱟᱥ ᱵᱟᱲᱟᱭᱟ
ᱦᱳᱭ ᱦᱳᱭ ᱟᱨ ᱚᱱᱟ ᱜᱚᱢ ᱠᱚᱠᱚ ᱪᱟᱥ ᱟ ᱥᱮ ᱵᱟᱝ ᱛᱟᱦᱚᱞᱮ
ᱦᱮᱸ ᱜᱚᱢ ᱠᱚᱦᱚᱸ ᱠᱚ ᱪᱟᱥ ᱵᱟᱲᱟᱭ ᱜᱮᱭᱟ ᱚᱱᱟ ᱦᱚᱸ ᱩᱱᱟᱹᱜ ᱴᱟ ᱫᱚ ᱵᱟᱝ ᱢᱟᱱᱮ ᱟᱹᱞᱤᱧ ᱥᱮᱫ ᱫᱚ ᱵᱚᱞᱛᱮ ᱜᱮᱞᱮ ᱥᱚᱵᱽᱡᱤ ᱟᱹᱞᱩ ᱟᱨ ᱚᱱᱮ ᱦᱳᱲᱳ ᱛᱮᱫ ᱟᱨᱠᱤ ᱵᱤᱥᱤ ᱡᱟᱹᱥᱛᱤ ᱧᱚᱜ ᱠᱚ ᱪᱟᱥ ᱜᱮᱭᱟ
ᱟᱪᱪᱷᱟ ᱟᱪᱪᱷᱟ ᱢᱟᱱᱮ ᱟᱯᱮ ᱫᱚ ᱚᱱᱠᱟ ᱢᱮᱥᱤᱱ ᱠᱟᱛᱮᱫ ᱯᱮ ᱪᱟᱥᱟ ᱥᱮ ᱚᱱᱠᱟ ᱰᱟᱝᱨᱤ ᱟᱛᱮᱫ ᱜᱮ ᱱᱟᱦᱮᱞ ᱠᱚᱛᱮ
ᱦᱮᱸ ᱞᱟᱹᱭ ᱞᱮᱠᱷᱟᱱ ᱫᱚ ᱵᱟᱱᱟᱨ ᱟᱛᱮᱫ ᱜᱮ ᱜᱟᱱᱚᱜ ᱜᱮᱭᱟ ᱰᱟᱝᱨᱤ ᱟᱛᱮᱫ ᱦᱚᱸ ᱞᱮ ᱪᱟᱥ ᱵᱟᱲᱟᱭ ᱜᱮᱭᱟ ᱟᱨ ᱚᱱᱠᱟ ᱢᱮᱥᱤᱱ ᱠᱚ ᱟᱛᱮᱫ ᱦᱚᱸ ᱞᱮ ᱪᱟᱥ ᱵᱟᱲᱟᱭ ᱜᱮᱭᱟ
ᱦᱳᱭ ᱦᱳᱭ ᱟᱞᱮ ᱥᱮᱫ ᱦᱚᱸ ᱚᱱᱠᱟ ᱜᱮ ᱵᱟᱹᱲᱛᱤ ᱠᱟᱭᱛᱮ ᱟᱞᱮᱭᱟᱜ ᱫᱚ ᱦᱟᱸᱜ ᱚᱱᱠᱟ ᱠᱷᱮᱛ ᱠᱚ ᱥᱮ ᱵᱟᱹᱱᱩᱜ ᱛᱟᱞᱮᱭᱟ ᱟᱫᱚ ᱚᱱᱠᱟ ᱢᱟᱱᱮ ᱢᱮᱥᱤᱱ ᱠᱚᱢ ᱪᱟᱹᱞᱩ ᱞᱮᱠᱷᱟᱡ ᱫᱚ ᱦᱟᱸᱜ ᱚᱱᱠᱟ ᱠᱟᱹᱣᱰᱤ ᱠᱚ ᱞᱟᱜᱟᱜᱼᱟ ᱥᱮ ᱟᱫᱚ ᱚᱱᱟ ᱛᱮᱜᱮ ᱚᱱᱟ ᱨᱤᱝ ᱰᱟᱝᱨᱤ ᱱᱟᱦᱮᱞ ᱛᱮᱜᱮ ᱞᱮ ᱪᱟᱥᱟ ᱟᱞᱮ ᱫᱚ ᱦᱟᱸᱜ ᱟᱫᱚ ᱵᱟᱹᱠᱤ ᱠᱚᱫᱚ ᱡᱟᱦᱟᱸᱭ ᱠᱚᱣᱟᱜ ᱠᱷᱮᱛ ᱵᱟᱹᱫᱽ ᱚᱱᱠᱟ ᱞᱮᱠᱟ ᱦᱮᱱᱟᱜ ᱟᱫᱟᱱ ᱠᱚᱫᱚ ᱦᱟᱸᱜ ᱢᱤᱥᱤᱱ ᱜᱮᱠᱚ ᱵᱮᱣᱦᱟᱨ ᱛᱟᱦᱮᱱᱟ ᱵᱟᱹᱲᱛᱤ ᱫᱚ
ᱦᱚᱭ ᱦᱚᱭ ᱦᱚᱭ ᱫᱤᱭᱮ ᱛᱟᱦᱞᱮ ᱛᱟᱞᱦᱮ ᱚᱲᱟᱜ ᱠᱚᱨᱮ ᱜᱮ ᱢᱮᱱᱟᱜ ᱵᱤᱱᱟ ᱛᱟᱞᱦᱮ ᱵᱟ
ᱦᱳᱭ ᱚᱲᱟᱜ ᱠᱚᱨᱮ ᱜᱮ ᱟᱵᱮᱱ ᱜᱮ ᱛᱟᱦᱞᱮ
ᱟᱹᱞᱤᱧ ᱦᱚᱸ ᱚᱲᱟᱜ ᱨᱮᱜᱮ ᱢᱮᱱᱟᱜ ᱠᱟᱜ ᱞᱤᱧᱟᱹ
ᱟᱨ ᱛᱦᱟᱞᱮ ᱚᱞᱚᱜ ᱯᱟᱲᱦᱟᱜ ᱠᱚᱫᱚ ᱵᱤᱱ ᱯᱩᱨᱟᱹᱣ ᱠᱟᱜ-ᱟ ᱥᱮ ᱪᱮᱫ
ᱵᱟ ᱵᱟᱝ ᱚᱞᱚᱜ ᱯᱟᱲᱦᱟᱣ ᱠᱚᱫᱚ ᱩᱠᱟᱹ ᱢᱩ ᱤᱭᱟᱹ ᱦᱩᱭ ᱠᱟᱱᱟ ᱵᱟᱟᱹᱜᱤ ᱦᱩᱭ ᱠᱟᱱᱟ ᱦᱳᱭ
ᱟᱪᱪᱷᱟ ᱟᱪᱪᱷᱟ ᱦᱚᱭ ᱟᱫᱚ ᱚᱝᱠᱟ ᱮᱴᱚᱬᱮ ᱦᱩᱭᱩᱜ ᱠᱷᱟᱡ ᱫᱚ ᱚᱱᱟ ᱠᱚᱦᱚᱸ ᱛᱚ ᱵᱷᱟᱹᱜᱤ ᱜᱮ ᱞᱟᱹᱠᱛᱤ ᱠᱟᱱᱟ ᱵᱟᱥ ᱥᱮᱫ ᱫᱚ ᱵᱟᱵᱚᱱ ᱪᱮᱲᱟ ᱫᱟᱲᱮᱭᱟᱜ-ᱟ ᱥᱮ
ᱦᱚᱭ ᱦᱚᱭ ᱟᱫᱚ ᱛᱟᱞᱦᱮ ᱚᱱᱟᱜᱮ ᱢᱟᱫᱽᱫᱷᱚᱢᱤᱠ ᱠᱚ ᱮᱢ ᱵᱟᱲᱟ ᱠᱟᱛᱮᱜ ᱜᱮ ᱚᱲᱟᱜ ᱠᱚᱨᱮ ᱜᱮ ᱴᱩᱠ ᱴᱟᱠ ᱠᱟᱹᱢᱤ ᱵᱟᱲᱟᱭ ᱦᱩᱭᱩᱜ ᱠᱟᱱᱟ
ᱦᱚᱭ ᱦᱚᱭ ᱮᱠᱟᱞ ᱚᱱᱟ ᱠᱚᱫᱚ ᱠᱟᱹᱢᱤ ᱢᱟ ᱞᱟᱹᱠᱛᱤ ᱠᱟᱱ ᱜᱮᱭᱟ ᱢᱟᱹᱱᱢᱤ ᱡᱤᱭᱚᱱ ᱨᱮ ᱫᱩᱲᱩᱵ ᱛᱷᱤᱨ ᱞᱮᱢ ᱠᱷᱟᱡ ᱫᱚ ᱟᱵᱚ ᱪᱮᱫ ᱵᱚᱱ ᱡᱟᱢᱟ ᱦᱟᱯᱮᱱ ᱫᱤᱱ ᱨᱮ ᱱᱚᱣᱟ ᱨᱮᱱᱟᱜ ᱪᱤᱱᱛᱟᱹ ᱨᱮᱱᱟᱜ ᱠᱟᱛᱷᱟ ᱠᱟᱱ ᱜᱮᱭᱟ ᱟᱫᱚ ᱟᱞᱤᱧ ᱦᱚᱸ ᱱᱚᱜᱝᱠ ᱯᱟ ᱚᱞᱚᱜ ᱯᱟᱲᱦᱟᱣ ᱥᱟᱶ ᱥᱟᱶᱛᱮ ᱚᱲᱟᱜ ᱠᱚᱣᱟᱜ ᱡᱟᱦᱟᱸ ᱛᱤᱱᱟᱹᱜ ᱠᱟᱹᱢᱤ ᱠᱚ ᱢᱮᱱᱟᱜ ᱠᱟᱜ ᱱᱚᱣᱟ ᱡᱮᱢᱚᱱ ᱚᱲᱟᱜ ᱦᱚᱲ ᱫᱚ ᱚᱝᱠᱟ ᱵᱟᱦᱨᱮ ᱠᱟᱹᱢᱤ ᱠᱚ ᱪᱟᱞᱟᱜ-ᱟ ᱚᱝᱠᱟ ᱞᱮᱵᱟᱨ ᱠᱷᱟᱴᱟᱣ ᱟᱫᱚ ᱟᱹᱞᱤᱧ ᱫᱚ ᱦᱟᱸᱜ ᱰᱟᱹᱝᱨᱤ ᱢᱮᱨᱚᱢ ᱠᱚᱜᱮᱞᱤᱧ ᱡᱚᱜᱟᱣ ᱠᱚᱣᱟ ᱟᱹᱛᱤᱧ ᱠᱚᱞᱤᱧ ᱤᱫᱤ ᱠᱚ ᱛᱦᱮᱱᱟ
ᱟᱪᱪᱷᱟ ᱛᱦᱟᱞᱮ ᱟᱵᱤᱱ ᱫᱚᱵᱤᱱ ᱚᱞᱚᱜ ᱯᱟᱲᱟᱜ ᱠᱟᱱ ᱜᱮ
ᱦᱳᱭ ᱮᱠᱷᱚᱱ ᱫᱚ ᱞᱮᱛᱟᱲ ᱜᱮ ᱢᱮᱱᱟᱜ ᱠᱟᱜ-ᱟ ᱦᱟᱸᱜ
ᱚ ᱛᱚᱵᱮ ᱟᱵᱤᱱ ᱦᱚᱸ ᱯᱟᱹᱴᱷᱣᱟᱹ ᱠᱟᱱ ᱜᱮᱭᱟᱵᱤᱱ
ᱦᱳᱭ ᱦᱳᱭ ᱡᱟᱦᱟᱸ ᱛᱤᱱᱟᱹᱜ ᱫᱤᱱ ᱫᱟᱲᱮ ᱢᱮᱱᱟᱜ ᱠᱟᱫᱟ ᱩᱱᱫᱤᱱ ᱫᱚ ᱦᱟᱸᱜ ᱚᱞᱚᱜ ᱯᱟᱲᱦᱟᱣ ᱞᱮᱛᱟᱲ ᱛᱟᱦᱮᱱᱟ ᱟᱫᱚ ᱚᱝᱠᱟ ᱜᱮ ᱟᱹᱰᱤ ᱜᱟᱱ ᱥᱤᱡᱟᱹᱣ ᱠᱷᱟᱡ ᱢᱟ ᱢᱤᱫ ᱫᱤᱱ ᱫᱚ ᱵᱚᱱᱫᱚ ᱛᱚ ᱞᱟᱹᱠᱛᱤ ᱠᱟᱱ ᱜᱮᱭᱟ
ᱦᱮᱸ ᱟᱫᱚ ᱛᱤᱱ ᱫᱤᱱ ᱜᱟᱱᱚᱜ ᱠᱟᱱᱟ ᱩᱱᱫᱤᱱ ᱫᱚ ᱪᱷᱩᱴᱟᱹᱣ ᱨᱮᱜᱮ ᱛᱟᱦᱮᱱ ᱞᱟᱜᱟᱜ-ᱟ ᱥᱮ
ᱦᱳᱭ
ᱤᱭᱟᱹ ᱛᱟᱞᱦᱮ ᱛᱤᱱᱟᱹᱜ ᱨᱮᱵᱤᱱ ᱛᱤᱱᱟᱹᱜ ᱨᱮᱵᱤᱱ ᱚᱞᱚᱜ ᱠᱟᱱᱛᱮ
ᱱᱚᱜ ᱚᱭ ᱮᱠᱷᱚᱱ ᱫᱚ ᱞᱟᱹᱴᱩ ᱢᱟᱨᱟᱝ ᱵᱤᱫᱽᱫᱟᱹᱜᱟᱲ ᱞᱤᱧ ᱦᱮᱡ ᱠᱟᱱᱟ ᱦᱟᱸᱜ ᱱᱤᱭᱟᱹ ᱫᱷᱟᱣ ᱜᱮ
ᱚ ᱟᱪᱪᱷᱟ ᱱᱤᱭᱟᱹ ᱵᱟᱨ ᱵᱤᱱ ᱪᱟᱞᱟᱣ ᱠᱟᱱᱟ ᱢᱟᱨᱟᱝ ᱵᱤᱫᱫᱟᱜᱟᱲ ᱦᱩ ᱦᱮᱸ ᱱᱟᱯᱟᱭ ᱠᱟᱛᱷᱟ ᱠᱟᱱ ᱜᱮ
ᱦᱮ
ᱫᱤᱭᱮ ᱛᱟᱦᱞᱮ ᱚᱠᱟᱴᱟᱜ ᱡᱟᱱᱟᱢ ᱛᱮᱵᱤᱱ
ᱦᱚᱭ ᱟᱵᱚᱣᱟᱜ ᱡᱟᱱᱟᱢ ᱯᱟᱹᱨᱥᱤ ᱛᱮᱜᱮ ᱚᱞᱚᱜ ᱯᱟᱲᱦᱟᱣ ᱫᱚ ᱦᱩᱭᱩᱜ ᱠᱟᱱᱟ ᱟᱫᱚ ᱟᱹᱞᱤᱧᱟᱜ ᱥᱟᱛᱟᱢ ᱫᱚ ᱱᱮᱥ ᱞᱮᱠᱟ ᱫᱚ ᱚᱱᱟ ᱥᱟᱲᱭᱟᱹ ᱥᱟᱹᱨᱭᱟᱹᱲ ᱞᱤᱧ ᱦᱟᱛᱟᱣ ᱠᱟᱜ-ᱟ ᱦᱟᱸᱜ
ᱵᱟᱹᱞᱤᱧ ᱵᱩᱡᱽ ᱫᱟᱲᱮᱭᱟᱜ ᱛᱟᱵᱤᱱᱟ
ᱥᱟᱹᱨᱭᱟᱹᱞᱲ ᱵᱚᱞᱛᱮ ᱱᱚᱜ-ᱚ ᱱᱟ ᱫᱚᱨᱥᱚᱱ ᱡᱟᱦᱟᱸ ᱠᱚ ᱢᱮᱛᱟᱜ ᱠᱟᱱᱟ ᱵᱟᱝᱞᱟ ᱯᱟᱹᱨᱥᱤ ᱫᱚ ᱦᱳᱭ
ᱚ ᱚᱱᱟ ᱛᱮᱵᱤᱱ ᱦᱟᱛᱟᱣ ᱠᱟᱫᱟ ᱚᱱᱟᱛᱮ
ᱦᱳᱭ ᱟᱫᱚ ᱟᱵᱚᱣᱟᱜ ᱡᱟᱱᱟᱢ ᱟᱲᱟᱝ ᱛᱮᱜᱮ ᱚᱞᱚᱜ ᱯᱟᱲᱦᱟᱣ ᱫᱚ ᱦᱩᱭᱩᱜ ᱠᱟᱱᱟ ᱮᱠᱷᱚᱱ ᱫᱚ
ᱩᱸ ᱦᱮᱸ ᱦᱮᱸ ᱟᱵᱚᱣᱟᱜ ᱛᱮᱜᱮ ᱛᱚ ᱵᱟᱵᱤᱱ ᱟᱵᱚᱣᱟᱜ ᱵᱟᱵᱤᱱ ᱤᱭᱟᱹ ᱞᱮᱠᱷᱟᱱ ᱫᱚ
ᱚᱭ ᱟᱹᱰᱤ ᱛᱟᱭᱚᱢ ᱨᱮ ᱢᱮᱱᱟᱜ ᱵᱚᱱᱟ ᱛᱚ ᱟᱫᱚ ᱚᱱᱟᱜᱮ ᱡᱩᱫᱤ ᱞᱟᱦᱟ ᱤᱫᱤ ᱛᱤᱱᱟᱹᱜ ᱜᱟᱱᱚᱜ ᱠᱟᱱᱟ ᱮᱠᱷᱚᱱ ᱫᱚ ᱦᱟᱸᱜ ᱵᱟᱹᱲᱛᱤ ᱜᱮ ᱩᱛᱱᱟᱹᱣ ᱥᱮᱜ ᱜᱮ ᱪᱟᱞᱟᱜ ᱠᱟᱱᱟ ᱛᱚ ᱦᱟᱸᱜ
ᱦ
ᱱᱚᱝᱠᱟ ᱞᱮᱠᱷᱟ ᱫᱚ ᱵᱟᱝ
ᱦᱮᱸ
ᱟᱫᱚ ᱟᱯᱮ ᱥᱮᱫ ᱫᱚ ᱱᱚᱣᱟ ᱠᱚ ᱤᱫᱤ ᱠᱟᱛᱮᱫ ᱫᱚ ᱢᱮᱱᱟᱜᱥᱮ ᱵᱟᱹᱱᱩᱜ ᱠᱷᱮ
ᱦᱮᱸ ᱵᱟᱹᱞᱤᱧ ᱟᱸᱡᱚᱢᱮᱫ ᱛᱟᱵᱤᱱᱟ ᱦᱮᱞᱳ
ᱦᱳᱭ ᱜᱚᱝᱠᱮ ᱟᱯᱮ ᱥᱮᱫ ᱫᱚ ᱪᱮᱫᱮᱞᱠᱟ ᱟᱯᱮ ᱥᱮᱫ ᱫᱚ ᱚᱞᱚᱜ ᱯᱟᱲᱦᱟᱣ ᱵᱚᱞᱛᱮᱼᱱᱟ ᱟᱵᱚᱣᱟᱜ ᱯᱟᱹᱨᱥᱤ ᱛᱮ ᱚᱱᱟ ᱪᱟᱹᱞᱩ ᱟᱠᱟᱱᱟ ᱥᱮ ᱵᱟᱝ ᱪᱟᱹᱞᱩ ᱟᱠᱟᱱᱟ
ᱦᱮᱸ ᱟᱹᱞᱮ ᱥᱮᱫ ᱫᱚ ᱪᱟᱹᱞᱩ ᱫᱚ ᱢᱮᱱᱟᱜ ᱜᱮᱭᱟ ᱟᱫᱚ ᱢᱟᱱᱮ ᱚᱱᱮ ᱠᱟᱹᱴᱤᱡ ᱠᱷᱚᱱ ᱫᱚ ᱟᱨᱠᱤ ᱵᱟᱹᱱᱩᱜᱼᱟ
ᱟᱪᱪᱷᱟ ᱟᱪᱪᱷᱟ
ᱢᱟᱱᱮ ᱢᱟᱫᱽᱫᱷᱚᱢᱤᱠ ᱮᱢ ᱯᱚᱨᱮ ᱟᱨᱠᱤ ᱢᱮᱱᱟᱜᱼᱟ ᱚᱱᱟ ᱯᱚᱨ ᱠᱷᱚᱱ
ᱚ ᱤᱧᱫᱚ ᱦᱟᱸᱜ ᱦᱳᱭ ᱟᱹᱞᱤᱧᱟᱜ ᱢᱟᱱᱮ ᱟᱹᱞᱤᱧᱟᱜ ᱫᱚ ᱦᱩᱰᱤᱧ ᱩᱢᱮᱨ ᱠᱷᱚᱱᱚᱡ ᱜᱮ ᱱᱚᱜᱼᱚᱭ ᱡᱮᱢᱚᱱ ᱡᱟᱦᱟᱸ ᱠᱚ ᱢᱤᱫ ᱪᱟᱱᱟᱪ ᱠᱚ ᱢᱮᱛᱟᱜ ᱠᱟᱱᱟ ᱦᱮᱸ ᱢᱤᱫ ᱪᱟᱸᱫ ᱠᱷᱚᱱᱚᱡ ᱜᱮᱞᱤᱧ ᱮᱦᱚ ᱟᱹᱜᱩ ᱠᱟᱫᱟ ᱱᱤᱛ ᱫᱷᱟᱹᱵᱤᱡ ᱫᱚ ᱦᱟᱸᱜᱛᱳᱩᱞ ᱥᱠᱩᱞ ᱡᱟᱦᱟᱸ ᱛᱟᱦᱮᱸ ᱠᱟᱱ ᱛᱟᱞᱮᱭᱟ ᱚᱸᱰᱮ ᱠᱷᱚᱱ ᱜᱮ ᱦᱟᱸᱜ ᱮᱦᱚᱵ ᱫᱚ ᱦᱩᱭ ᱟᱠᱟᱱᱟ
ᱱᱟᱯᱟᱭ ᱡᱤᱱᱤᱥ ᱜᱮ ᱚᱱᱟᱦ ᱠᱟᱹᱴᱤᱡ ᱠᱷᱚᱱ ᱵᱮᱱ ᱵᱟᱲᱟᱭ ᱟᱹᱜᱩ ᱠᱟᱫᱟ
ᱦᱳᱭ
ᱟᱫᱚ ᱚᱱᱟ ᱥᱟᱶ ᱥᱟᱶᱛᱮᱦᱚᱸ ᱮᱴᱟᱜ ᱠᱚ ᱠᱟᱹᱢᱤ ᱦᱩᱭᱩᱜ ᱠᱟᱱᱟ ᱵᱚᱞᱛᱮ ᱚᱱᱟ ᱵᱟᱝᱞᱟ ᱯᱟᱹᱨᱥᱤ ᱠᱚ ᱫᱚ ᱵᱟᱰᱟᱭ ᱢᱮᱱᱟᱜᱼᱟ ᱥᱟᱶᱛᱮ ᱱᱚᱜᱼᱚᱭ ᱤᱝᱜᱨᱮᱩᱡᱽᱤ ᱞᱟᱨᱥᱤ ᱠᱚᱦᱚᱸ
ᱚ ᱦᱮᱸ ᱦᱮᱸ ᱚᱱᱟ ᱠᱚᱦᱚᱸ ᱵᱟᱲᱟᱭ ᱠᱟᱜ ᱫᱚ ᱞᱟᱹᱠᱛᱤᱭᱟᱱ ᱠᱟᱱ ᱜᱮᱭᱟ
ᱦᱳᱭ ᱚᱱᱟ ᱥᱩᱢᱩᱝ ᱵᱟᱰᱟᱭ ᱞᱮᱠᱷᱟᱡ ᱵᱟᱝ ᱵᱟᱛᱟᱨᱚᱜᱼᱟ ᱮᱴᱟᱜ ᱡᱟᱦᱟᱸ ᱠᱚ ᱡᱟᱭᱜᱟ ᱠᱚᱵᱚᱱ ᱫᱟᱬᱟᱱᱟ ᱥᱮ ᱚᱱᱟ ᱚᱠᱚᱭ ᱫᱚ ᱚᱱᱟ ᱠᱚᱫᱚ ᱵᱟᱹᱱᱩᱜᱼᱟ ᱥᱮ
ᱦᱳᱭ ᱦᱳᱭ ᱚᱱᱟ ᱢᱚᱫᱽᱫᱷᱮ ᱨᱮᱜᱮ ᱟᱵᱚᱣᱟᱜ ᱫᱚ ᱢᱟᱲᱟᱝ ᱜᱮ ᱵᱟᱲᱟᱭ ᱫᱚᱨᱠᱟᱨ ᱠᱟᱱ ᱜᱮᱭᱟ ᱚᱱᱟ ᱦᱚᱸ ᱚᱱᱟ ᱥᱟᱶ ᱥᱟᱶ ᱛᱮᱜᱮ ᱵᱟᱲᱟᱭ ᱦᱚᱸ ᱫᱚᱨᱠᱟᱨ ᱠᱟᱱ ᱜᱮᱭᱟ
ᱦᱳᱭ ᱜᱚᱝᱠᱮ ᱟᱫᱚ ᱟᱵᱮᱱ ᱜᱮ ᱛᱤᱱᱟᱹᱜ ᱴᱟᱵᱮᱱ ᱵᱟᱰᱟᱭᱟ ᱥᱮ ᱵᱟᱵᱮᱱ ᱵᱟᱰᱟᱭᱟ
ᱦᱮᱸ ᱟᱹᱞᱤᱧ ᱦᱚᱸ ᱩᱱᱟᱹᱜᱴᱟ ᱫᱚ ᱢᱟᱱᱮ ᱵᱟᱲᱟᱭ ᱫᱚ ᱵᱟᱹᱞᱤᱧ ᱵᱟᱲᱟᱭᱟ ᱟᱵᱚᱣᱟᱜ ᱯᱟᱹᱨᱥᱤ ᱫᱚ
ᱦᱳᱸ
ᱚᱠᱟ ᱩᱨᱩᱢ ᱫᱚᱞᱤᱧ ᱩᱨᱩᱝᱟ
ᱧᱩᱛᱩᱢ ᱠᱚ ᱛᱚ ᱵᱮᱱ ᱚᱞ ᱫᱟᱲᱮᱭᱟᱜᱼᱟ ᱛᱚ
ᱦᱳᱭ ᱧᱩᱛᱩᱢ ᱠᱚᱫᱚ ᱚᱞ ᱵᱟᱲᱟᱭ ᱦᱩᱭᱩᱜ ᱜᱮᱭᱟ
ᱦᱳᱭ ᱦᱳᱭ ᱟᱫᱚ ᱤᱱᱟᱹ ᱠᱷᱟᱱ ᱜᱮ ᱟᱫᱚ ᱛᱤᱱᱟᱹᱜ ᱞᱟᱹᱠᱛᱤᱜᱼᱟ ᱡᱚᱛ ᱛᱚ ᱟᱵᱚ ᱚᱱᱟ ᱨᱚᱲ ᱛᱟᱞᱟ ᱛᱮᱜᱮᱵᱚᱱ ᱥᱮᱪᱮᱫᱚᱜ ᱠᱟᱱᱟ ᱦᱟᱸᱜ
ᱦᱳᱭ ᱦᱳᱭ
ᱟᱵᱚᱣᱟᱜ ᱡᱟᱦᱟᱸ ᱠᱚ ᱡᱤᱱᱤᱥ ᱠᱚ ᱢᱮᱱᱟᱜ ᱟᱠᱟᱜᱼᱟ
ᱦᱮᱸ ᱦᱮᱸ
ᱟᱫᱚ ᱤᱱᱟᱹ ᱠᱚᱜᱮ ᱱᱤᱭᱟᱹ ᱨᱮᱦᱚᱸ ᱢᱮᱱᱟᱜ ᱟᱠᱟᱜ ᱵᱳᱣ ᱠᱚᱞᱚᱢ ᱠᱚᱨᱮ ᱦᱚᱸ ᱯᱚᱛᱚᱵ ᱠᱚᱨᱮ ᱦᱚᱸ
ᱦᱚ ᱟᱹᱵᱤᱱ ᱥᱮᱫ ᱫᱚ ᱪᱮᱫ ᱞᱮᱠᱟ ᱵᱩᱨᱩ ᱫᱤᱥᱚᱢ ᱥᱮ ᱚᱱᱠᱟ
ᱦᱳᱭ ᱵᱩᱨᱩ ᱫᱤᱥᱚᱢ ᱜᱮ ᱠᱟᱱᱟ ᱵᱤᱨ ᱵᱩᱨᱩ ᱢᱮᱥᱟ ᱠᱟᱛᱮᱫ ᱜᱮ ᱟᱹᱛᱩᱳ ᱛᱟᱞᱮ ᱴᱚᱞᱟ ᱫᱚ ᱦᱟᱸᱜ ᱚᱱᱟ ᱨᱮᱜᱮ ᱮᱥᱮᱫ ᱢᱮᱱᱟᱜ ᱟᱠᱟᱜᱼᱟ ᱟᱯᱮᱥᱮᱫ ᱜᱮ ᱪᱮᱜ ᱞᱮᱠᱟ ᱴᱚᱸᱰᱟᱝ ᱜᱮᱭᱟ ᱥᱮ ᱴᱟᱸᱰᱤ ᱜᱮᱭᱟ?
ᱟᱹᱞᱤᱧ ᱥᱮᱜ ᱦᱚᱸ ᱚᱱᱠᱟ ᱜᱮ ᱢᱟᱱᱮᱼᱼ ᱵᱟᱨᱭᱟ ᱜᱤᱵᱮᱱ ᱞᱟᱹᱭ ᱫᱟᱲᱮᱭᱟᱜ-ᱟ ᱢᱟᱱᱮ ᱵᱤᱨ ᱵᱩᱨᱩ ᱠᱩᱦᱚᱸ ᱢᱮᱱᱟᱜ-ᱟ ᱟᱨ ᱚᱱᱠᱟ ᱴᱟᱸᱰᱤ ᱴᱩᱠᱨᱤ ᱠᱚᱦᱚᱸ ᱢᱟᱱᱮ ᱟᱨᱠᱤ ᱢᱟᱡᱷᱟᱼᱢᱟᱹᱡᱷᱤ ᱧᱚᱜ ᱛᱟᱞᱟ ᱢᱟᱞᱟ ᱨᱮ᱾
ᱟᱪᱪᱷᱟ ᱟᱪᱪᱷᱟ᱾ ᱚᱱᱟ ᱦᱚᱸ ᱱᱟᱯᱟᱭ ᱜᱮ ᱛᱟᱦᱚᱞᱮ ᱵᱤᱨ ᱵᱩᱨᱩ ᱢᱮᱱᱟᱜ ᱛᱟᱯᱮᱭᱟᱼᱼ ᱠᱷᱟᱡ ᱫᱚ ᱥᱮᱸᱫᱽᱨᱟ ᱠᱷᱚᱡ ᱱᱤᱡ ᱠᱷᱟᱡ ᱯᱮ ᱵᱟᱲᱛᱤ ᱜᱮᱯᱮ ᱥᱮᱸᱫᱽᱨᱟ ᱠᱚᱣᱟ?
ᱦᱮᱸᱦᱮᱸ ᱪᱟᱞᱟᱣ ᱵᱟᱲᱟᱭ ᱦᱩᱭᱩᱜ ᱜᱮᱭᱟ ᱥᱮᱸᱫᱽᱨᱟ ᱠᱚᱦᱚᱸ᱾
ᱦᱩᱸᱦᱩᱸ᱾
ᱟᱫᱚ ᱩᱱᱟᱹᱜ ᱴᱟ ᱫᱚ ᱵᱟᱝ ᱪᱟᱞᱟᱣ ᱵᱟᱲᱟᱭ ᱩᱱᱟᱹᱜ ᱴᱟ ᱫᱚ ᱵᱟᱝ ᱪᱟᱞᱟᱣ ᱵᱟᱲᱟᱭ ᱜᱮᱭᱟ ᱴᱩᱠ ᱴᱟᱠ ᱪᱟᱞᱟᱜ ᱵᱟᱲᱟᱭ ᱦᱩᱭᱩᱜ ᱜᱮᱭᱟ᱾ ᱚᱱᱟ ᱥᱤᱡᱤᱱ ᱛᱮᱜ᱾ ᱢᱟᱱᱮ ᱥᱮᱸᱫᱽᱨᱟ ᱥᱤᱡᱤᱱ ᱡᱟᱠᱮ ᱡᱟᱦᱟᱸᱼᱼ ᱟᱹᱵᱤᱱ ᱜᱮ ᱪᱮᱜ ᱞᱮᱠᱟ ᱚᱱᱛᱮ ᱥᱮᱸᱫᱽᱨᱟ ᱠᱚᱵᱤᱱ ᱪᱟᱞᱟᱣ ᱵᱟᱲᱟᱜ ᱜᱮᱭᱟ ᱥᱮ ᱵᱟᱝ?
ᱦᱮᱭ ᱟᱱᱟ ᱟᱛᱩ ᱫᱤᱥᱚᱢ ᱨᱮᱫᱚ ᱚᱸᱜ-ᱚᱱᱟ ᱵᱟᱲᱛᱤ ᱠᱚ ᱪᱟᱞᱟᱜ ᱛᱮᱦᱮᱱᱟᱼᱼ ᱚᱱᱠᱟ ᱴᱷᱟᱹᱣᱠᱟᱹ ᱣᱟᱱ ᱫᱤᱱ ᱠᱚᱢᱟ ᱢᱮᱱᱟᱜ ᱠᱟᱜ ᱜᱮ ᱮᱱᱛᱮ ᱨᱮᱦᱚᱸ ᱢᱟᱱᱮ ᱡᱚᱠᱷᱚᱱ ᱟᱛᱩ ᱠᱚᱨᱮᱱ ᱠᱚᱲᱟ ᱠᱚ ᱠᱚᱼᱼ ᱦᱚᱭ ᱛᱮᱱ ᱡᱟᱦᱟᱸ ᱠᱚᱨᱮ ᱡᱮ ᱚᱱᱠᱟᱱ ᱠᱩ ᱡᱮᱞᱤ ᱥᱮᱼᱼ ᱠᱩᱞᱟᱹᱭ ᱠᱚ ᱧᱮᱞ ᱫᱚ ᱠᱟᱭᱟ ᱛᱟᱦᱮᱞᱮ ᱠᱚ ᱢᱮᱱᱟ ᱛᱷᱟᱞᱮ ᱛᱮᱦᱮᱧ ᱫᱚᱵᱚᱱ ᱥᱮᱸᱫᱽᱨᱟᱜ ᱞᱟᱭ ᱜᱮ᱾ ᱟᱨ ᱚᱱᱠᱟ ᱜᱩᱰᱩ ᱥᱮᱸᱫᱽᱨᱟ ᱥᱮ ᱪᱮᱬᱮ ᱥᱮᱸᱫᱽᱨᱟ ᱦᱮᱱᱟᱜ ᱟᱠᱟᱜ ᱜᱮ᱾ ᱦᱳᱭ ᱥᱮᱸᱫᱽᱨᱟ ᱡᱤᱱᱤᱥ ᱫᱚ ᱵᱩᱜᱤ ᱫᱚ ᱵᱩᱜᱤ ᱜᱮᱭᱟ ᱟᱵᱚᱣᱟᱜ ᱫᱚ ᱥᱮᱫᱟᱭ ᱠᱷᱚᱡ ᱜᱮᱛᱚ ᱱᱚᱣᱟ ᱫᱚᱼᱼ ᱮ ᱦᱮᱣᱟ ᱢᱮᱱᱟᱜ ᱟᱠᱟᱫ ᱛᱟᱵᱚᱱᱟ᱾ ᱦᱚᱭ ᱜᱚᱝᱠᱮ ᱟᱸᱡᱚᱢᱚᱜ ᱠᱟᱱᱟ ᱛᱚ?